ᱢᱟ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ, ᱡᱚᱦᱟᱨ ᱜᱮ᱾
ᱴᱷᱤᱠᱤᱠ
ᱟᱨ ᱨᱚᱲ ᱠᱚ ᱟᱸᱡᱚᱢᱼᱚᱜ, ᱠᱟᱱᱟ ᱜᱚᱢᱠᱮ?
ᱦᱳᱭ ᱟᱸᱡᱚᱢᱚᱜ ᱠᱟᱱ ᱜᱮᱭᱟ᱾
ᱟᱪᱪᱷᱟ ᱟᱪᱪᱷᱟ ᱵᱮᱥ, ᱟᱨ ᱟᱵᱤᱱᱟᱜ ᱦᱚ ᱵᱮᱥ ᱛᱮ ᱟᱡᱚᱢᱼᱚᱜ ᱟ ᱛᱟᱦᱚᱞᱮ ᱜᱚᱝᱠᱮ ᱱᱤᱭᱟᱹ ᱜᱷᱟᱹᱲᱤᱡ ᱫᱚ, ᱪᱮᱫ ᱠᱚ ᱪᱤᱠᱟᱹ ᱵᱟᱲᱟᱭ ᱦᱳᱭᱳᱜ ᱠᱟᱱᱟ?
ᱱᱤᱛ ᱫᱚ ᱱᱟᱦᱟᱜ, ᱪᱮᱫ ᱦᱚᱸ ᱵᱟᱝ ᱪᱮᱠᱟ ᱦᱳᱭᱳᱜ ᱠᱟᱱᱟ᱾ ᱞᱟᱜᱟᱣ ᱠᱟᱜ ᱦᱩ᱾ ᱚᱱᱟ ᱠᱷᱟᱹᱛᱤᱨ ᱪᱮᱫ ᱱᱤᱛ ᱦᱚ ᱴᱮᱠᱟ ᱵᱟ
ᱵᱟᱝ ᱟᱞᱮ ᱱᱚᱛᱮ ᱫᱚ ᱦᱟᱜ ᱡᱟᱹᱯᱩ ᱫᱚ, ᱵᱟᱭ ᱞᱟᱜᱟᱣ ᱟᱠᱟᱫᱼᱟ, ᱟᱫᱚ ᱮᱱᱛᱮ ᱱᱚᱜᱼᱚᱭ ᱱᱤᱭᱟᱹ ᱜᱷᱟᱹᱲᱤ ᱫᱚ᱾ ᱟᱨᱮ ᱥᱤᱛᱩᱝ ᱠᱟᱫᱟᱭ ᱛᱮᱦᱮ ᱫᱚ ᱦᱮ, ᱡᱟᱹᱯᱩᱫ ᱮᱫ ᱛᱟᱦᱮᱫ ᱮᱸ, ᱟᱹᱰᱤ ᱫᱤᱱ ᱜᱮ ᱵᱟᱨ ᱯᱮ ᱫᱤᱱ ᱦᱟᱜ ᱦᱳᱭ ᱱᱟ, ᱟᱹᱰᱤ ᱫᱤᱱ ᱴᱟᱱᱟ ᱴᱟᱱᱤ ᱡᱟᱹᱯᱩᱫ ᱠᱮᱫᱟᱭ᱾ ᱟᱫᱚ ᱱᱤᱭᱟᱹ ᱜᱷᱟᱹᱲᱤᱡ ᱫᱚ, ᱱᱚᱜᱼᱚᱭ ᱡᱮᱢᱚᱱ ᱥᱤᱛᱩᱝ ᱠᱟᱫᱟᱭ ᱟᱹᱰᱤ ᱡᱳᱨ ᱛᱮᱦᱮᱧ ᱫᱚ᱾ ᱦᱮᱸ ᱦᱚᱲᱢᱚ ᱠᱚ ᱪᱤᱞ ᱪᱤᱞᱟᱹᱜ ᱠᱟᱱ ᱞᱮᱠᱟ, ᱟᱹᱭᱠᱟᱹᱜ ᱠᱟᱱᱟ ᱦᱮᱸ᱾
ᱦᱳᱭ, ᱦᱳᱭ᱾ ᱛᱚᱵᱮ ᱱᱟᱱᱟᱜ ᱪᱮᱫ ᱵᱮᱱ ᱪᱤᱠᱟᱭᱼᱟ, ᱱᱤᱛ ᱫᱚ?
ᱱᱤᱛᱚᱜ ᱫᱚ ᱚᱜᱚᱭ ᱜᱚᱰᱟ ᱥᱮᱫ ᱪᱟᱞᱟᱣ ᱦᱳᱭ ᱞᱮᱱᱟ ᱛᱚ, ᱟᱫᱚ ᱜᱚᱰᱟ ᱥᱮᱫ ᱠᱷᱚᱱᱟᱜ ᱦᱮᱡ ᱵᱟᱲᱟ ᱠᱟᱛᱮ ᱮᱱᱛᱮᱫ ᱚᱜᱼᱚᱭ ᱟᱥᱮ ᱠᱟᱴᱤᱡ ᱱᱟᱥᱛᱟ ᱵᱟᱲᱟ ᱦᱳᱭ ᱠᱟᱱᱟ, ᱟᱫᱚ ᱡᱤᱨᱟᱹᱣ ᱵᱟᱲᱟ ᱦᱳᱭᱳᱜ ᱠᱟᱱᱟ ᱦᱮᱸ ᱥᱮ᱾ ᱛᱟᱯᱚᱨᱮ ᱫᱚ, ᱟᱞᱮ ᱚᱱᱛᱮ ᱢᱟ ᱦᱳᱲᱳ ᱠᱚ ᱫᱚ ᱨᱚᱦᱚᱭ ᱫᱚᱞᱮ, ᱯᱩᱨᱟᱹᱣ ᱧᱚᱜ ᱠᱟᱫᱟ ᱟᱫᱚ ᱤᱱᱟ ᱛᱮᱫᱚ ᱦᱟᱸᱜ ᱮᱠᱷᱚᱱ ᱫᱚ ᱚᱱᱠᱟ ᱫᱚ, ᱪᱮᱫ ᱦᱚᱸ ᱵᱟᱝ ᱩᱭᱦᱟᱹᱨ ᱵᱟᱲᱟᱭ ᱦᱳᱭᱳᱜ ᱠᱟᱱᱟ, ᱟᱨ ᱥᱚᱵᱡᱤ ᱠᱚ᱾ ᱠᱚ ᱨᱚᱦᱚᱭ ᱠᱟᱟᱜᱼᱟ ᱞᱮ, ᱚᱱᱟ ᱠᱚᱜᱮ ᱧᱮᱞ ᱵᱟᱲᱟ ᱦᱳᱭᱳᱜ ᱠᱟᱱᱟ, ᱦᱮᱸ ᱥᱮ᱾
ᱟᱪᱪᱷᱟ, ᱟᱪᱪᱷᱟ᱾
ᱟᱨ ᱛᱟᱦᱚᱞᱮ ᱟᱵᱮᱱ ᱫᱚ ᱜᱝᱢᱠᱮ?
ᱟᱞᱮ ᱫᱚ ᱱᱟᱦᱟᱜ ᱞᱟᱹᱠᱛᱤᱜ ᱠᱟᱱᱟ ᱢᱤᱫ ᱥᱚᱯᱛᱟ ᱜᱟᱱ ᱞᱟᱜᱟᱜ ᱫᱚ ᱯᱩᱨᱟᱹᱜ ᱟᱭ ᱦᱩᱬᱩ ᱨᱚᱦᱚᱭ ᱫᱚ,
ᱟᱪᱪᱷᱟ ᱟᱪᱪᱷᱟ ᱦᱩᱬᱩ ᱨᱚᱦᱚᱭ ᱟᱹᱣᱨᱤᱭᱟᱜᱼᱟ ᱵᱟᱝ ᱟᱞᱮ ᱦᱩᱭᱱᱟ ᱚᱱᱠᱟ ᱫᱚᱥ ᱫᱚᱥ ᱮᱜᱟᱨᱚ ᱫᱤᱱ ᱦᱩᱭ ᱜᱚᱜᱼᱱᱟ, ᱯᱟᱭ ᱨᱚᱦᱚᱭ ᱞᱮᱫᱼᱟ ᱞᱮ ᱛᱚ ᱚᱱᱟ ᱠᱚᱜᱮ ᱦᱟᱸᱜ ᱞᱮ ᱛᱟᱸᱜᱤ ᱴᱷᱤᱠ ᱠᱟᱜᱼᱟ ᱟᱨᱠᱤ ᱦᱳᱭ, ᱱᱚᱜᱚᱭ ᱡᱟᱦᱟᱸ ᱞᱮᱠᱟ ᱫᱟᱜ ᱤᱫᱤᱭᱮᱫᱼᱟᱭ ᱠᱟᱹ ᱠᱟᱹᱴᱤᱡ ᱠᱟᱹᱴᱤᱡ ᱟᱨ ᱚᱱᱟ ᱫᱟᱜ ᱛᱮᱜᱮ ᱱᱚᱜᱼᱚᱭ ᱱᱤᱭᱟᱹ ᱜᱷᱟᱹᱲᱤᱡ ᱫᱚ ᱡᱤᱭᱟᱣ ᱨᱮ ᱢᱮᱱᱟᱜ ᱟᱠᱟᱫᱟ ᱦᱮᱸᱥᱮ,
ᱦᱳᱭ, ᱦᱳᱭ,
ᱛᱟᱦᱚᱞᱮ ᱜᱚᱝᱠᱮ ᱥᱚᱵᱽᱡᱤ ᱠᱚᱫᱚ ᱪᱟᱥ ᱦᱩᱭᱩᱜ ᱟᱥᱮ ᱵᱟᱝ ᱟᱯᱮ ᱚᱱᱛᱮ?
ᱦᱳᱭ ᱥᱚᱵᱽᱡᱤ ᱫᱚ ᱱᱟᱦᱟᱜ ᱵᱟᱡᱟᱨ ᱛᱮ ᱟᱹᱠᱷᱨᱤᱧ ᱞᱟᱜᱟᱜ ᱫᱚ ᱱᱟᱦᱟᱜ ᱵᱟᱝ ᱟᱯᱱᱟᱨ ᱱᱤᱡᱮᱨ ᱡᱚᱢ ᱞᱟᱹᱜᱤᱫ ᱫᱚ ᱱᱟᱦᱜ ᱪᱟᱥᱚᱜ ᱜᱮᱭᱟ ᱞᱮ᱾
ᱦᱮᱸ, ᱦᱮᱸ, ᱵᱟᱝ ᱱᱤᱦᱟᱹᱛᱤ ᱦᱚᱸᱜᱼᱚᱭ ᱱᱤᱡᱮ ᱪᱟᱥ ᱞᱟᱹᱜᱤᱫ ᱦᱚᱸ ᱠᱤᱱᱛᱩ ᱮᱻ ᱞᱟᱹᱠᱛᱤ ᱢᱮᱱᱟᱜ ᱠᱟᱫᱟ ᱪᱮᱫᱟᱜ ᱵᱟᱝᱢᱟ ᱱᱟᱦᱟᱸᱜ ᱫᱤᱱ ᱨᱮ ᱟᱵᱚ ᱡᱟ ᱵᱟᱡᱟᱨ ᱠᱚᱨᱮᱜ ᱵᱚᱱ ᱠᱤᱨᱤᱧ ᱮᱫᱟ ᱜᱚᱝᱠᱮ ᱦᱮᱸ ᱚᱱᱮ ᱡᱩᱫᱤ ᱵᱚᱱ ᱞᱟᱹᱭᱟ ᱚᱫᱷᱤᱠᱟᱝᱥᱚ ᱡᱤᱱᱤᱥ ᱨᱮᱜᱮ ᱪᱮᱫ ᱢᱮᱱᱟᱜ ᱠᱟᱫᱟ ᱵᱤᱥ ᱥᱟᱦᱟᱨ ᱚᱱᱟ ᱠᱚ ᱮᱢᱟᱱ ᱢᱮᱱᱟᱜ ᱠᱟᱫᱟ ᱟᱹᱰᱤ ᱡᱟᱹᱥᱛᱤ ᱥᱮ ᱵᱟᱝ ᱜᱚᱝᱠᱮ ᱦᱮᱸ, ᱟᱨ ᱤᱭᱟᱹ ᱤᱭᱟᱹᱛᱮ ᱚᱱᱮ ᱚᱲᱟᱜ ᱠᱚᱨᱮᱢ ᱪᱟᱥ ᱮᱢᱟᱱ ᱞᱮᱠᱷᱟᱱ ᱡᱚᱢ ᱧᱩ ᱞᱟᱹᱜᱤᱫ ᱢᱟᱱᱮ ᱚᱱᱟ ᱠᱚᱫᱚ ᱪᱮᱫ ᱞᱮᱠᱟ ᱜᱩᱨᱤᱡ ᱦᱟᱛᱮᱜ ᱦᱟᱱᱛᱮ ᱦᱮᱸ ᱥᱮ ᱤᱭᱟᱹ ᱚᱱᱟ ᱠᱚ ᱡᱳᱭᱵᱚ ᱥᱟᱨ ᱟᱛᱮᱜ ᱜᱮ ᱠᱟᱹᱴᱤᱡ ᱡᱟᱹᱥ ᱛᱤ ᱡᱩᱫᱤ ᱵᱚᱱ ᱮᱢᱟ ᱦᱮᱸ ᱵᱟᱝ ᱛᱟᱦᱚᱞᱮ ᱚᱱᱠᱟ ᱫᱚ ᱩᱱᱟᱹᱜ ᱢᱟᱱᱮ ᱦᱚᱲᱢᱚ ᱞᱟᱹᱜᱤᱫ ᱦᱚᱸ ᱵᱟᱹᱲᱤᱡ ᱵᱟᱝ ᱦᱩᱭᱩᱜᱼᱟ᱾ ᱡᱠᱷᱚᱱ ᱜᱚᱝᱠᱮ ᱵᱟᱡᱟᱨ ᱠᱷᱚᱱᱟᱜ ᱵᱚᱱ ᱠᱤᱨᱤᱧ ᱟᱹᱜᱩᱭᱟ ᱥᱮ ᱛᱚᱠᱷᱚᱱ ᱠᱤᱱᱛᱩ ᱚᱱᱟᱨᱮ ᱟᱹᱰᱤ ᱡᱳᱨ ᱵᱤᱥ ᱢᱟᱱᱮ ᱪᱮᱫ ᱠᱚ ᱛᱮᱭᱟᱨᱟ ᱥᱮ, ᱟᱞᱮᱭᱟᱜ ᱤᱭᱟᱹ ᱠᱚ ᱢᱮᱱᱟᱜᱼᱟ ᱛᱚ ᱚᱱᱟ ᱥᱚᱵᱽᱡᱤ ᱠᱚᱞᱮ ᱪᱟᱥᱼᱟ᱾ ᱛᱚ ᱚᱱᱟ ᱠᱷᱟᱹᱛᱤᱨᱤᱧ ᱞᱟᱹᱭ ᱮᱜᱼᱟ ᱜᱚᱝᱠᱮ ᱦᱳᱭ᱾
ᱚᱱᱟ ᱡᱟᱦᱟᱸᱴᱟᱜ ᱥᱟᱦᱟᱨ ᱞᱟᱜᱟᱣ ᱠᱟᱛᱮ ᱪᱟᱥᱚᱜ ᱠᱟᱱᱟ ᱥᱮ ᱚᱱᱟ ᱫᱚ ᱱᱟᱦᱟᱜ ᱵᱚᱦᱟᱹᱛ ᱵᱮᱠᱟᱨ ᱜᱮᱭᱟ ᱦᱚᱲᱢᱚ ᱨᱮ ᱱᱚᱩᱠᱥᱟᱱ ᱯᱚᱸᱦᱚᱸᱪᱟᱜ ᱠᱟᱱᱟ ᱟᱨ ᱦᱟᱸᱜ ᱚᱱᱟ ᱫᱚ ᱱᱟᱦᱜ ᱡᱟᱹᱥᱛᱤ ᱫᱤᱱ ᱵᱟᱭ ᱴᱤᱠᱟᱹᱣ ᱚᱱᱟ ᱥᱚᱵᱽᱡᱤ ᱫᱚ ᱱᱟᱦᱜ, ᱧᱮᱞᱟᱞᱟᱵᱤᱱ ᱦᱟᱸᱜ ᱵᱟᱨ ᱯᱮ ᱫᱤᱱ ᱨᱮᱜᱮ ᱢᱟᱱᱮ ᱦᱟᱸᱜ ᱥᱮᱭᱟ ᱜᱚᱫᱚᱜᱼᱟ᱾ ᱟᱨ ᱡᱟᱦᱟᱸ ᱚᱠᱟ ᱱᱟᱦᱜ ᱟᱵᱚ ᱦᱟᱸᱜ ᱱᱤᱡᱮᱨ ᱛᱮᱵᱚ ᱪᱟᱥᱮᱫᱼᱟ ᱜᱩᱨᱤᱡ ᱞᱟᱜᱟᱣ ᱠᱟᱛᱮ ᱚᱱᱟ ᱫᱚ ᱱᱟᱦᱜ ᱵᱟᱭ ᱥᱮᱭᱟ ᱦᱚᱫᱚᱜᱼᱟ᱾
ᱦᱮᱸ ᱚᱱᱠᱟ ᱜᱮ ᱞᱟᱹᱭᱟ ᱦᱟᱸᱜ ᱟᱞᱮ ᱥᱚᱵᱽᱡᱤ ᱠᱚᱞᱮ ᱪᱟᱥᱟ ᱛᱚ ᱤᱱᱟᱹ ᱤᱭᱟᱹᱛᱮ ᱢᱟᱱᱮ ᱟᱞᱮ ᱚᱲᱟᱜ ᱡᱚᱢ ᱞᱟᱹᱜᱤᱫ ᱫᱚ ᱮᱴᱟᱜ ᱡᱟᱭᱜᱟ ᱨᱮᱞᱮ ᱨᱚᱦᱚᱭ ᱠᱟᱜᱼᱟ ᱦᱮᱸᱥᱮ᱾ ᱮᱸ, ᱚᱱᱟ ᱠᱚᱫᱚ ᱦᱟᱸᱜ ᱥᱟᱦᱟᱨ ᱛᱮ ᱥᱮ ᱱᱟᱥᱮ ᱤᱭᱟᱹ ᱫᱚᱞᱮ ᱮᱢᱟᱜ ᱠᱟᱱ ᱜᱮ ᱥᱟᱦᱟᱨ ᱠᱚ, ᱠᱟᱹᱴᱤᱡ ᱟᱨᱠᱤ ᱠᱚ ᱛᱷᱚᱲᱟ ᱧᱚᱜ ᱟᱨ ᱡᱟᱦᱟᱸ ᱤᱭᱟᱹ ᱠᱚ ᱚᱱᱟ ᱡᱟᱦᱟᱸ ᱠᱚ ᱢᱮᱛᱟᱜ ᱠᱟᱱᱟ ᱟᱹᱷᱨᱤᱧᱮᱜ ᱟᱞᱮ ᱚᱱᱟ ᱠᱚᱫᱚ ᱦᱟᱸᱜ ᱠᱟᱹᱴᱤᱡ ᱡᱟᱹᱥᱛᱤ ᱮᱢ ᱠᱟᱛᱮᱫ ᱜᱮ ᱵᱟᱡᱟᱨ ᱠᱚᱫᱚ ᱤᱫᱤ ᱦᱩᱭᱩᱜᱼᱟ ᱱᱟᱦᱟᱜ ᱚᱱᱮ
ᱟᱪᱪᱷᱟ,
ᱪᱮᱫ ᱠᱚ ᱢᱮᱛᱟᱜᱼᱟ ᱯᱚᱭᱥᱟ ᱞᱟᱞᱚᱥ ᱟᱨᱠᱤ ᱦᱮᱸ ᱵᱟᱝ, ᱟᱫᱚ ᱚᱱᱟ ᱤᱭᱟᱹᱛᱮ ᱚᱱᱟ ᱡᱟᱹᱥᱛᱤ ᱧᱚᱜ ᱮᱢ ᱠᱟᱛᱮᱫ ᱟᱨ ᱛᱮᱦᱮᱧ ᱟᱸ ᱦᱩᱰᱤᱧ ᱦᱩᱰᱤᱧ ᱜᱮᱭᱟ᱾ ᱛᱮᱦᱮᱧ ᱯᱮᱨᱮ ᱦᱩᱭᱱᱟ ᱜᱟᱯᱟ ᱛᱮᱜᱮ ᱮᱠᱫᱚᱢ ᱚᱱᱟ ᱠᱚᱫᱚ ᱞᱟᱹᱴᱩ ᱞᱟᱹᱴᱩ ᱦᱟᱨᱟᱭᱮᱱᱟ ᱦᱮᱸᱥᱮ᱾ ᱟᱫᱚ ᱵᱩᱡᱽ ᱮᱱᱟ ᱪᱮᱫ ᱚᱱᱟ ᱫᱚ ᱵᱤᱥ ᱡᱩᱨᱛᱮ ᱦᱮᱸ ᱵᱟᱝ ᱜᱚᱝᱠᱮ?
ᱦᱳᱭ, ᱦᱳᱭ, ᱠᱟᱹᱫᱩ ᱠᱚ ᱱᱟᱦᱟᱸᱜ ᱧᱮᱞ ᱵᱮᱱ ᱥᱮ ᱦᱟᱸᱜ ᱱᱚᱣᱟ ᱛᱤᱦᱤᱧ ᱜᱮᱵᱮᱱ ᱞᱟᱜᱟᱣᱟᱜᱼᱟ ᱠᱟᱴᱤᱡ ᱢᱟᱨᱟᱝ ᱛᱟᱦᱮᱱᱚᱜ ᱜᱟᱯᱟ ᱠᱷᱟᱡ ᱜᱮ ᱱᱟᱦᱟᱜ ᱵᱮᱱ ᱧᱮᱞ ᱞᱟᱜ ᱢᱤᱫ ᱵᱤᱛᱟᱹ ᱜᱟᱱ
ᱚᱱᱟ ᱦᱚᱸ ᱱᱚᱝᱠᱟ ᱜᱮ᱾ ᱛᱟᱦᱚᱞᱮ ᱫᱚ ᱪᱮᱫ ᱠᱚᱯᱮ ᱨᱚᱦᱚᱭ ᱜᱮᱭᱟ ᱟᱯᱮ ᱚᱱᱛᱮ ᱫᱚ ᱚᱱᱟ ᱤᱭᱟᱹ ᱠᱚᱫᱚ ᱚᱱᱟ ᱥᱚᱜ ᱤᱭᱟᱹ ᱮᱸ ᱥᱚᱵᱽᱡᱤ ᱠᱚᱫᱚ?
ᱟᱞᱮ ᱫᱚ ᱱᱟᱦᱟᱜ ᱦᱩᱭᱱᱟ ᱠᱟᱹᱫᱩ ᱠᱚᱸᱦᱟᱰᱟ ᱯᱷᱤᱨᱵᱤᱧ ᱵᱮᱸᱜᱟᱲ, ᱵᱤᱞᱟᱛᱤ ᱯᱷᱤᱨ ᱦᱩᱭᱱᱟ ᱯᱷᱤᱨ ᱟᱹᱞᱩ, ᱯᱤᱭᱟᱡᱽ, ᱨᱟᱥᱩᱱ
ᱟᱪᱪᱷᱟ।
ᱯᱷᱤᱨ ᱵᱷᱤᱱᱰᱤᱻ
ᱦᱩᱸ
ᱟᱭᱢᱟ ᱟᱭᱢᱟ ᱟᱨᱦᱚ ᱯᱷᱤᱨᱮ ᱧᱩ ᱧᱩᱛᱩᱢ ᱦᱚᱸ ᱵᱟᱹᱞᱤᱧ ᱫᱤᱥᱟᱹᱭᱮᱫᱟ।
ᱦᱮᱸᱦᱮᱸ ᱟᱫᱚ ᱛᱟᱦᱟᱞᱮ ᱟᱹᱞᱩ ᱦᱩᱭᱩᱜ ᱜᱮᱭᱟ ᱟᱯᱮ ᱚᱱᱛᱮ ᱵᱟᱝ?
ᱦᱳᱭ, ᱟᱹᱞᱩ ᱫᱚ ᱱᱟᱦᱟᱜ ᱵᱷᱟᱞᱮ ᱦᱩᱭᱩᱜᱼᱟ ᱦᱟᱸᱜ। ᱟᱹᱞᱩᱜ, ᱟᱹᱞᱩ ᱫᱚ ᱱᱟᱦᱟᱜ ᱵᱟᱞᱮ ᱠᱤᱨᱤᱧ ᱛᱟᱦᱮᱱ।
ᱦᱮᱸ ᱦᱮᱸ। ᱵᱟᱝ ᱟᱞᱮ ᱱᱚᱱᱛᱮ ᱜᱚᱢᱠᱮ ᱟᱹᱞᱩ ᱫᱤᱥᱚᱢ ᱜᱮ ᱠᱟᱱᱟ, ᱟᱞᱮᱭᱟᱜ ᱢᱟᱱᱮ ᱟᱞᱩ ᱫᱚ ᱟᱞᱮ ᱱᱚᱛᱮ ᱫᱚ ᱫᱚᱢᱮ ᱪᱟᱥ ᱦᱩᱭᱩᱜ ᱜᱮᱭᱟ। ᱛᱚ, ᱤᱱᱟᱹᱜᱮ ᱟᱫᱚ ᱞᱟᱹᱭ ᱠᱮᱜᱼᱟ ᱞᱮ ᱡᱮ ᱟᱞᱩ ᱫᱚ ᱦᱟᱸᱜ ᱦᱩᱭᱩᱜᱼᱟ ᱥᱮ ᱵᱟᱝ ᱟᱯᱮ ᱚᱱᱛᱮ ᱟᱫᱚᱢ ᱟᱫᱚᱢ ᱥᱮᱫ ᱫᱚ ᱜᱚᱝᱢᱮ ᱟᱹᱞᱩ ᱦᱚᱸ ᱵᱟᱝ ᱠᱚ ᱵᱟᱰᱟᱭᱟ, ᱢᱟᱱᱮ ᱟᱹᱞᱩ ᱵᱟᱲᱟᱭᱟ ᱠᱚ ᱦᱮᱸᱜ ᱮᱸ ᱟᱹᱞᱩ ᱨᱮᱱᱟᱜ ᱫᱟᱢ ᱟᱹᱰᱤ ᱡᱟᱹᱥᱛᱤ ᱚᱱᱛᱮ। ᱮᱸ ᱟᱹᱞᱩ ᱡᱤᱱᱤᱥ ᱪᱟᱥ ᱜᱮ ᱵᱟᱝ ᱦᱩᱭᱩᱜᱼᱟ ᱚᱱᱛᱮ, ᱵᱩᱡᱷᱟᱹᱣ ᱠᱮᱫᱟ ᱵᱮᱱ? ᱟᱫᱚ ᱚᱱᱟ ᱠᱚ ᱵᱩᱡᱽ ᱵᱟᱲᱟ ᱠᱟᱛᱮ ᱢᱮᱱᱫᱟᱞᱤᱧ ᱥᱟᱹᱨᱤ ᱜᱮᱛᱚ ᱚᱱᱠᱟ ᱢᱮᱱᱟᱜ ᱠᱟᱜ ᱠᱚᱣᱟ ᱛᱟᱦᱟᱞᱮ ᱛᱤᱱᱟᱹᱜ ᱟᱸᱱᱟᱴ ᱮᱴᱠᱮᱴᱚᱬᱮ ᱦᱮᱸ ᱵᱟᱝ? ᱟᱞᱤᱧ ᱱᱚᱱᱛᱮᱱᱟᱜ ᱫᱟᱢ ᱡᱚᱠᱷᱚᱱ ᱞᱤᱧ ᱢᱮᱛᱟᱜ ᱠᱚᱣᱟ, ᱟᱨ ᱟᱠᱚ ᱚᱱᱛᱮᱱᱟᱜ ᱫᱟᱢ ᱠᱚ ᱞᱮ ᱠᱮᱜᱼᱟ ᱢᱟᱱᱮ ᱱᱚᱱᱛᱮ ᱠᱷᱚᱱᱟᱜ ᱚᱸᱰᱮ ᱫᱮᱲ ᱰᱚᱵᱚᱞ ᱵᱩᱡᱷᱟᱹᱣ ᱠᱮᱜᱼᱟ ᱵᱮᱱ᱾
ᱦᱮᱸ ᱦᱮᱸ᱾
ᱢᱟᱱᱮ ᱩᱱᱟᱹᱜ ᱢᱟᱱᱮ ᱟᱹᱰᱤ ᱜᱮ ᱡᱟᱹᱥᱛᱤ ᱦᱮᱸ ᱵᱟᱝ, ᱟᱫᱚ ᱮᱱᱛᱮ ᱞᱟᱹᱭ ᱫᱟᱠᱚ ᱦᱳᱭ ᱚᱱᱠᱟ ᱠᱟᱛᱮ ᱜᱮ ᱡᱤᱭᱚᱱ ᱠᱷᱟᱸᱰᱟᱜ ᱠᱟᱱᱟ ᱦᱮᱸᱻ।
ᱛᱚᱵᱮ ᱱᱟᱦᱱᱟᱜ ᱜᱚᱠᱮ ᱟᱯᱮᱥᱮᱫ ᱫᱚ ᱪᱮᱫ ᱞᱮᱠᱟ ᱱᱟᱦᱟᱜ ᱠᱚ ᱮᱢᱚᱜ ᱠᱟᱱᱟ ᱦᱟᱸᱜ ᱢᱤᱫ ᱠᱤᱞᱳ ᱨᱮᱫᱚ?
ᱟᱞᱮ ᱚᱱᱛᱮ ᱟᱴ ᱟᱞᱮ ᱚᱱᱛᱮ ᱱᱤᱛᱚᱜ ᱫᱚ ᱟᱹᱰᱤ ᱜᱮ ᱠᱚᱢ ᱠᱟᱱᱟ ᱜᱚᱝᱠᱮ। ᱦᱟᱸ ᱤᱭᱟᱹ ᱠᱚ ᱟᱨᱠᱤ, ᱟᱹᱞᱩ ᱫᱟᱢ ᱠᱚ ᱠᱚᱢ ᱜᱮ।
ᱟᱪᱪᱷᱟ, ᱪᱮᱫ ᱞᱮᱠᱟ ᱱᱟᱦᱟᱜ?
ᱱᱤᱛᱚᱜ ᱫᱚ ᱚᱸ ᱠᱤᱞᱳ ᱨᱮ ᱯᱚᱱᱨᱚ ᱴᱟᱠᱟ।
ᱟᱪᱪᱷᱟ ᱟᱪᱪᱷᱟ।
ᱦᱳᱭ। ᱠᱚᱢ ᱜᱮᱭᱟ ᱱᱤᱭᱟᱹ ᱜᱷᱟᱹᱲᱤ ᱫᱚ, ᱚᱠᱟ ᱟᱯᱮ ᱚᱱᱛᱮ ᱫᱚ ᱚᱠᱟ ᱞᱮᱠᱟ?
ᱟᱞᱮᱥᱮᱱ ᱱᱟᱦᱟᱜ ᱱᱤᱭᱟᱹ ᱥᱤᱡᱤᱱ ᱨᱮᱫᱚ ᱦᱟᱸᱜ ᱯᱚᱸᱫᱽᱨᱚ ᱴᱟᱠᱟ ᱜᱮ, ᱟᱨ ᱱᱟᱦᱟᱜ ᱚᱱᱟ ᱡᱟᱦᱟᱸ ᱥᱤᱛᱩᱝ ᱥᱚᱢᱚᱭ ᱛᱟᱜ ᱮᱱ, ᱩᱱ ᱚᱱᱟ ᱥᱤᱛᱩᱝ ᱼᱼ ᱦᱳᱭ ᱦᱳᱭ, ᱚᱱᱟ ᱥᱚᱢᱚᱭ ᱨᱮᱫᱚ ᱦᱟᱸᱜ ᱛᱟᱦᱮᱸ ᱠᱟᱱᱟ ᱫᱚᱥ ᱵᱟᱨᱚ ᱴᱟᱠᱟ ᱜᱮ।
ᱦᱮᱸ ᱦᱮᱸ। ᱟᱸ ᱦᱮᱸ ᱚᱱᱠᱟ ᱜᱮᱛᱚ ᱦᱚᱸᱜᱼᱚᱭ ᱛᱚ ᱟᱥᱛᱮ ᱟᱥᱛᱮ ᱛᱮ ᱫᱟᱢ ᱠᱚ ᱵᱟᱹᱲᱛᱤ ᱜᱤᱭᱟ ᱥᱮ, ᱠᱟᱛᱷᱟ ᱫᱚ ᱦᱮᱸ।
ᱦᱳᱭ ᱦᱳᱭ।
ᱵᱟᱹᱲᱛᱤᱜ ᱨᱮᱦᱚᱸ ᱜᱚᱝᱠᱮ ᱟᱵᱚ ᱚᱱᱛᱮ ᱫᱚ ᱩᱱᱟᱹᱜ ᱫᱚ ᱵᱟᱝ। ᱢᱮᱱᱠᱷᱟᱱ ᱡᱟᱦᱟᱸ ᱥᱮᱫ ᱦᱟᱱᱮ ᱟᱨ ᱟᱹᱞᱩ ᱨᱮᱱᱟᱜ ᱫᱚᱢᱮ ᱟᱹᱞᱩ ᱪᱟᱥ ᱵᱟᱝ ᱦᱩᱭᱩᱜᱼᱟ। ᱦᱮᱸ ᱚᱱᱛᱮ ᱫᱚ ᱟᱹᱰᱤ ᱡᱟᱹᱥᱛᱤ ᱫᱟᱢ ᱨᱟᱠᱟᱵᱼᱟ।
ᱦᱳᱭ ᱦᱳᱭ।
ᱛᱟᱦᱟᱞᱮ ᱜᱚᱝᱠᱮ ᱟᱯᱮ ᱠᱚ ᱫᱚ ᱟᱹᱞᱩ ᱯᱮ ᱪᱟᱥ ᱵᱟᱲᱟᱭᱟ ᱥᱮ ᱵᱟᱝ?
ᱪᱟᱥ ᱜᱮ।
ᱚ, ᱦᱚᱸᱜᱼᱚᱭ ᱡᱮᱢᱚᱱ ᱟᱞᱮ, ᱟᱞᱮ ᱫᱚ ᱦᱟᱸᱜ ᱚᱱᱠᱟ ᱤᱥᱚᱴᱳᱨ ᱨᱮᱞᱮ ᱡᱚᱢᱟ ᱠᱟᱜᱼᱟ ᱛᱚ। ᱟᱫᱚ ᱦᱚᱸᱜᱼᱚᱭ ᱟᱹᱞᱩ ᱦᱚᱸᱜᱼᱚᱭ ᱡᱮᱢᱚᱱ ᱞᱮ ᱟᱹᱜᱩ ᱠᱟᱜᱼᱟ ᱞᱮ᱾ ᱟᱹᱞᱩ ᱫᱚ ᱡᱚᱢ ᱞᱟᱹᱜᱤᱫ ᱞᱮ ᱟᱹᱜᱩ ᱠᱟᱜᱼᱟ। ᱟᱫᱚ ᱛᱟᱣ ᱩᱱᱟᱹᱜ ᱫᱚ ᱟᱨ ᱥᱟᱹᱨᱤ ᱠᱟᱛᱷᱟᱧ ᱞᱟᱹᱭ ᱟᱠᱟᱫᱟ, ᱫᱚᱠᱟᱱ ᱨᱮᱱᱟᱜ ᱩᱱᱟᱹᱜ ᱠᱚᱫᱚ ᱵᱟᱝᱞᱮ ᱠᱩᱞᱤ ᱵᱟᱲᱟ ᱠᱚᱣᱟ ᱛᱤᱱᱟᱹᱜ ᱟᱹᱞᱩ ᱠᱤ ᱡᱤ ᱨᱮ ᱪᱮᱫ? ᱟᱨ ᱚᱱᱟ ᱫᱚ ᱟᱹᱞᱩ ᱫᱚ ᱪᱟᱵᱟ ᱞᱮᱱᱠᱷᱟᱱ ᱜᱮ ᱥᱴᱳᱨ ᱠᱷᱚᱱᱟᱜ ᱞᱮ ᱟᱹᱜᱩ ᱠᱮᱜᱼᱟ। ᱦᱮᱸ ᱡᱚᱢ ᱞᱟᱹᱜᱤᱫ, ᱱᱚᱝᱠᱟ ᱵᱮᱯᱟᱨ ᱥᱩᱨ ᱨᱮ ᱦᱚ ᱥᱩᱨ ᱛᱟᱞᱮ ᱵᱟᱨᱭᱟ ᱤᱥᱚᱴᱚᱨ ᱢᱮᱱᱟᱜ ᱛᱚ, ᱚᱱᱟ ᱫᱚ ᱵᱟᱝ ᱥᱚᱢᱚᱥᱟ-ᱟ ᱟᱹᱞᱩ ᱫᱚ ᱮᱭᱵᱤᱞᱮᱵᱮᱞ ᱵᱮᱱ ᱧᱟᱢᱟ ᱾
ᱦᱳᱭ ᱦᱳᱭ ᱟᱞᱮ ᱫᱚ ᱱᱟᱦᱟᱜ ᱵᱟᱡᱟᱨ ᱫᱤᱥᱚᱢ ᱥᱩᱨ ᱢᱟᱱᱮ ᱱᱟᱦᱟᱜ ᱵᱤᱨ ᱵᱩᱨᱩ ᱦᱚᱸ ᱦᱮᱱᱟᱜ ᱟᱨ ᱵᱟᱡᱟᱨ ᱨᱮᱦᱚᱸ ᱦᱟᱸᱜ ᱾ ᱥᱩᱨ ᱜᱮᱭᱟ ᱱᱟᱦᱟᱜ ᱟᱫᱚ ᱱᱟᱦᱟᱜ ᱚᱱᱟᱛᱮ ᱡᱚᱛᱚᱣᱟᱜ ᱥᱩᱵᱤᱫᱷᱟ ᱜᱮ ᱦᱮᱱᱟᱜ-ᱟ ᱾
ᱟᱦ ᱟᱨ ᱦᱟᱹᱛᱤ ᱠᱚ ᱢᱮᱱᱟᱜ ᱠᱚᱣᱟ ᱥᱮ ᱵᱟᱝ ᱚᱱᱛᱮ?
ᱦᱳᱭ ᱦᱟᱹᱛᱤ ᱠᱚ ᱦᱮᱱᱟᱜ ᱟ ᱟᱠᱚ ᱜᱮᱭᱟ᱾
ᱟᱨ ᱛᱟᱦᱚᱞᱮ ᱦᱟᱹᱛᱤ ᱥᱟᱶ ᱧᱟᱯᱟᱢ ᱵᱟᱲᱟ ᱦᱩᱭ ᱠᱟᱱᱟ?
ᱦᱳᱭ ᱦᱟᱹᱛᱤ ᱥᱟᱶ ᱫᱚ ᱱᱟᱦᱟᱜ ᱠᱮᱫᱤᱱ ᱦᱟᱜ ᱱᱤᱭᱟᱹ ᱢᱟᱹᱦᱱᱟᱹ ᱨᱮᱜᱮ ᱱᱟᱟᱜ ᱚᱱᱛᱮ ᱱᱟ ᱯᱟᱸᱪ ᱪᱷᱚ ᱛᱟᱹᱨᱤᱠᱷ ᱥᱮᱫ ᱟᱰᱤᱠ, ᱠᱚ ᱦᱮᱡ ᱠᱟᱛᱮ ᱠᱚ ᱚᱲᱟᱜ ᱠᱚ ᱵᱟᱹᱲᱤᱡ ᱠᱮᱜ-ᱟ ᱪᱟᱣᱞᱮ ᱠᱚ ᱡᱚᱢ ᱠᱮᱜ-ᱟ ᱾ ᱯᱷᱤᱨ ᱠᱟᱹᱴᱤᱡ ᱠᱟᱹᱴᱤᱡ ᱩᱞ ᱫᱟᱨᱮ ᱛᱟᱦᱮᱸᱠᱟᱱᱟ ᱵᱟᱜᱽᱣ-ᱟᱱᱤ ᱩᱞ ᱵᱟᱜᱽᱣ-ᱟᱱᱤ ᱚᱱᱟ ᱠᱚ, ᱩᱞ ᱡᱚ ᱟᱠᱟᱱ ᱛᱟᱦᱮᱸᱫ ᱛᱚ ᱱᱟᱦᱟᱜ ᱚᱱᱟᱠᱚ ᱥᱟᱱᱟᱢ ᱠᱚ ᱩᱪᱪᱷᱟᱹᱛ ᱠᱮ-ᱟ᱾
ᱦᱮᱸ ᱟᱫᱚ ᱦᱟᱹᱛᱤ ᱫᱚ ᱧᱮᱞ ᱢᱮ ᱩᱱᱠᱩ ᱫᱚ ᱚᱠᱟᱨᱮ ᱡᱚᱢᱟᱜ ᱠᱚ ᱧᱟᱢᱟ ᱦᱮᱸ ᱵᱟᱝ, ᱩᱱᱠᱩ ᱦᱚ ᱛᱚ ᱚᱝᱠᱟ ᱜᱮ ᱟᱫᱚ ᱠᱟᱛᱷᱟ ᱦᱩᱭᱩᱜ ᱠᱟᱱᱟ ᱱᱚᱝᱠᱟ ᱟᱞᱮ ᱛᱮ ᱦᱚᱸᱜᱱᱟ ᱛᱟᱦᱚᱞᱮ ᱱᱚᱜ ᱱᱟ ᱠᱚ ᱡᱟᱦᱟᱸ ᱠᱷᱟᱹᱛᱤᱠ ᱛᱟᱠᱚ ᱠᱷᱛᱤ ᱠᱚᱫᱚ ᱛᱟᱦᱚᱞᱮ ᱥᱚᱨᱠᱟᱨ ᱯᱟᱦᱴᱟ ᱪᱮᱫ ᱞᱮᱠᱟ ᱜᱚᱲᱚᱭ ᱮᱢᱟᱜ ᱯᱮᱭᱟ ᱥᱮ ᱟᱹᱣᱨᱤ ᱜᱚᱝᱠᱮ?
ᱦᱳᱭ ᱜᱚᱲᱚ ᱫᱚ ᱱᱟᱦᱟᱜ ᱮᱢ ᱫᱚᱭ ᱮᱢ ᱠᱟᱱ ᱜᱮᱭᱟ ᱱᱟᱦᱟᱜ ᱟᱫᱚ ᱚᱱᱮ ᱛᱚ ᱯᱚᱪᱟᱥ ᱦᱟᱡᱟᱨ ᱜᱮ ᱯᱚᱪᱟᱥ ᱦᱟᱡᱟᱨ ᱠᱷᱚᱱ ᱰᱷᱮᱨ ᱵᱟᱝ ᱦᱟᱸᱜ᱾
ᱦᱟᱸᱪᱷ ᱟᱫᱚ ᱪᱮᱫ ᱞᱮᱠᱟ ᱵᱩᱡᱷᱟᱹᱣᱱᱟ ᱢᱟᱱᱮ ᱡᱟᱦᱟᱸ ᱠᱷᱚᱛᱤ ᱯᱩᱨᱚᱱ ᱠᱟᱱᱟ ᱢᱟᱱᱮ ᱚᱱᱟ ᱠᱤ ᱯᱚᱪᱟᱥ ᱦᱟᱡᱟᱨ ᱛᱮ ᱟᱫᱚ ᱠᱤ ᱯᱩᱨᱟ ᱤᱭᱟᱹ ᱢᱟᱱᱮ ᱚᱱᱟ ᱯᱮᱨᱮᱡᱚᱜ-ᱟ ᱥᱮ ᱵᱟᱝ?
ᱦᱟ ᱯᱚᱧᱪᱟᱥ ᱦᱟᱡᱟᱨ ᱛᱮᱫᱚ ᱦᱟᱸᱜ ᱵᱟᱭ ᱯᱮᱨᱮᱡᱚᱜ-ᱟ ᱦᱟᱸᱜ ᱾
ᱦᱟ ᱛᱟᱞᱮ ᱚᱲᱟᱜ ᱫᱚ ᱯᱟᱪᱮ ᱜᱚᱝᱠᱮ ᱱᱚᱝᱠᱟ ᱦᱩᱭ ᱫᱟᱲᱮᱭᱟᱜ-ᱟ,
ᱩᱞ ᱫᱟᱨᱮ ᱦᱟᱜ ᱛᱟᱦᱮᱸ ᱠᱟᱱᱟ ᱠᱟᱦᱮ ᱫᱩ-ᱟᱲᱟᱭᱥᱚ ᱴᱤ ᱛᱚ ᱱᱟᱦᱟᱜ ᱚᱱᱟᱦᱟᱜ ᱩᱪᱷᱟᱹᱛ ᱪᱟᱵᱟ ᱭᱮᱱ ᱠᱷᱟᱱ ᱫᱚ ᱦᱟᱜ ᱯᱚᱪᱟᱥ ᱦᱟᱡᱟᱨ ᱛᱮᱫᱚ ᱱᱟᱦᱟᱜ ᱵᱟᱭ ᱦᱩᱭᱩᱜ ᱠᱟᱱᱟ ᱢᱮᱦᱱᱮᱛ ᱞᱮᱱᱟ
ᱦᱮ ᱚᱱᱟ ᱢᱟ ᱢᱮᱱᱟᱜ ᱠᱟᱵᱩᱞ ᱦᱚ ᱡᱟᱱᱤᱡ ᱪᱚ ᱟᱯᱮ ᱚᱱᱛᱮ ᱫᱚᱢᱮ ᱯᱮ ᱤᱭᱟ ᱭᱟ ᱩᱞ ᱵᱟᱜᱟᱱ ᱢᱮᱱᱟᱜ-ᱟ ᱵᱟᱝ ᱛᱟᱦᱚᱞᱮ
ᱦᱳᱭ ᱦᱳᱭ,
ᱩᱞ ᱯᱮ ᱟᱠᱷᱨᱤᱧ ᱜᱮᱭᱟ?
ᱦᱳᱭ ᱦᱳᱭ,
ᱤᱭᱟᱹ ᱵᱟᱹᱱᱩᱜ ᱟᱠᱟᱫᱟ ᱩᱞ ᱫᱚ ᱵᱟᱝ ᱠᱷ ᱫᱚ ᱟᱯᱱᱟᱨᱯᱨ ᱫᱟᱨᱮ ᱠᱚ ᱦᱮᱱᱟᱜ-ᱟ᱾ ᱚᱱᱟ ᱠᱚᱜᱮ ᱵᱟᱝᱠᱷᱟᱱ ᱡᱮ ᱩᱞᱨᱮ ᱵᱟᱜᱟᱱ ᱠᱟᱜ-ᱟ ᱚᱱᱠᱟ ᱫᱚ ᱵᱟᱹᱱᱩᱜ-ᱟ᱾ ᱛᱷᱚᱲᱟ ᱢᱮᱱᱟᱜ-ᱟ ᱛᱷᱚᱲᱟ ᱜᱟᱱ ᱦᱚᱭᱛᱳ ᱢᱤᱫ ᱡᱟᱭᱜᱟ ᱨᱮᱜᱮ ᱦᱭᱛᱳ ᱚᱱᱠᱟ ᱫᱚᱥ ᱵᱟᱨᱚᱴᱤ ᱢᱮᱱᱟᱜ-ᱟ ᱴᱷᱤᱠ ᱜᱮᱭᱟ᱾ ᱮᱠᱷᱟᱱ ᱩᱞ ᱚᱱᱠᱟ ᱥᱟᱹᱨᱤ ᱵᱚᱫᱽᱫᱷᱚ ᱵᱷᱟᱵ ᱛᱮᱞᱮ ᱨᱚᱦᱚᱭ ᱠᱟᱜ-ᱟ᱾ ᱚᱱᱠᱟ ᱫᱚ ᱵᱟᱹᱱᱩᱜ-ᱟ ᱟᱞᱮ ᱱᱚᱱᱛᱮ ᱫᱚ ᱦᱮᱸ
ᱟᱪᱪᱷᱟ ᱟᱪᱪᱷᱟ
ᱟᱫᱚ ᱱᱟᱦᱟᱜ ᱨᱮᱫᱚ ᱪᱮᱫ ᱞᱮᱠᱟ ᱩᱞ ᱥᱮ ᱟᱨᱚ ᱮᱢᱟᱱ ᱮᱢᱟᱱ ᱡᱟᱦᱟ ᱡᱚ ᱵᱤᱞᱤ ᱠᱚ ᱢᱮᱱᱟᱜ ᱟᱠᱟᱫᱟ ᱦᱮᱸᱥᱮ ᱱᱮᱛᱟᱨ ᱫᱚ ᱧᱮᱞᱚᱜ ᱠᱟᱱᱟ ᱱᱚᱜ-ᱚᱭ ᱵᱟᱡᱟᱨ ᱠᱚᱨᱮ ᱦᱚᱸ ᱟᱹᱰᱤ ᱡᱳᱨ ᱠᱤᱨᱤᱧ ᱟᱹᱠᱷᱨᱤᱧ ᱪᱟᱞᱟᱜ ᱠᱟᱱᱟ ᱡᱩᱫᱤ ᱱᱚᱣᱟ ᱠᱚ ᱚᱲᱟᱜ ᱠᱚᱨᱮᱢ ᱨᱚᱦᱚᱭ ᱮᱢᱟᱱᱟ ᱛᱟᱦᱚᱞᱮ ᱢᱚᱴᱟᱢᱩᱴᱤ ᱠᱟᱹᱣᱰᱤ ᱠᱚᱦᱚᱸ ᱟᱨᱡᱟᱣ ᱜᱟᱱᱚᱜ-ᱟ ᱚᱸᱰᱮ ᱠᱷᱚᱱᱟᱜ ᱥᱮ ᱪᱮᱫ ᱜᱚᱝᱠᱮ? ᱜᱚᱢᱠᱮ ᱨᱚᱲ ᱟᱡᱚᱢᱚ
ᱦᱳᱭ
ᱦᱳᱭ ᱟ ᱮᱱᱛᱮ ᱟᱵᱚ ᱫᱚ ᱚᱱᱟ ᱚ ᱵᱟᱵᱚᱱ ᱩᱭᱦᱟᱹᱨ ᱵᱷᱟᱵᱽᱱᱟᱭᱟ ᱚᱱᱠᱟᱱᱟᱜ ᱩᱭᱦᱟᱹᱨ ᱦᱚᱸ ᱟᱹᱰᱤ ᱞᱟᱹᱠᱛᱤ ᱢᱮᱱᱟᱜ ᱟᱠᱟᱫᱟ ᱥᱮ ᱪᱮ?
ᱦᱳᱭ ᱦᱳᱭ᱾
ᱦ ᱟᱫᱚ ᱚᱱᱟ ᱡᱩᱫᱤ ᱟᱵᱚ ᱵᱟᱵᱚᱱ ᱩᱭᱦᱟᱹᱨ ᱵᱟᱲᱟᱭᱟ ᱥᱮ ᱮᱱᱛᱮ ᱛᱟᱦᱚᱞᱮ ᱪᱤᱠᱟᱹ ᱞᱮᱠᱟᱛᱮ ᱜᱟᱱᱚᱜᱼᱟ᱾ ᱚ ᱯᱚᱭᱥᱟᱹ ᱟᱨᱡᱟᱣ ᱞᱟᱜᱤᱫ ᱡᱩᱫᱤ ᱵᱚᱱ ᱧᱮᱞᱟ ᱟᱵᱚ ᱵᱟᱦᱮᱨᱮ ᱠᱟᱹᱢᱤ ᱵᱚᱱ ᱫᱟᱹᱲ ᱟ᱾
ᱦᱳᱭ ᱦᱳᱭ᱾
ᱟᱵᱚ ᱫᱚ ᱵᱟᱵᱚᱱ ᱪᱤᱱᱛᱟᱹᱭᱮᱫᱟ ᱡᱮ ᱤᱧ ᱡᱟᱦᱟᱸ ᱨᱮ ᱢᱤᱱᱟᱹᱧᱟ ᱛᱚ ᱚᱸᱰᱮ ᱠᱷᱚᱱᱟᱜ ᱜᱮ ᱤᱧ ᱡᱩᱫᱤ ᱵᱤᱡᱽᱱᱮᱥᱤᱧ᱾ ᱥᱴᱟᱨᱴᱟ ᱦᱮᱸᱥᱮ ᱥᱮᱧ ᱮᱦᱚᱵᱟ ᱛᱚ ᱪᱤᱠᱟᱹᱭᱟ? ᱚᱱᱠᱟᱱᱟᱜ ᱫᱚ ᱩᱭᱟᱹᱨ ᱵᱷᱟᱵᱱᱟ ᱫᱚᱦᱚᱭᱟ, ᱟᱨᱮ ᱤᱧ ᱫᱚ ᱵᱟᱦᱨᱮ ᱠᱟᱹᱢᱤᱧ ᱪᱟᱜᱼᱟ ᱟᱨ ᱢᱚᱴᱟ ᱢᱚᱴᱟ ᱯᱩᱭᱥᱟᱧ ᱟᱹᱜᱩᱭᱟ ᱦᱮᱸ ᱵᱟᱝ?
ᱦᱳᱭ ᱟᱹᱞᱤᱧ ᱫᱚ ᱱᱟᱦᱟᱜ ᱜᱚᱢᱠᱮ- ᱢᱟᱱᱮ ᱦᱟᱸᱜ ᱠᱤᱪᱷᱩ ᱥᱟᱞ ᱠᱷᱚᱱ ᱫᱚ ᱦᱟᱜᱸ ᱵᱟᱨᱦᱮ ᱠᱟᱹᱢᱤ ᱫᱚ ᱵᱟᱝᱞᱤᱧ ᱪᱟᱞᱟᱜ ᱠᱟᱱᱟ ᱟᱨ ᱵᱟᱹᱞᱤᱧ ᱪᱟᱞᱟᱣ ᱟᱠᱟᱱᱟ ᱡᱟᱹᱥᱛᱤ ᱫᱤᱱ ᱫᱚ ᱦᱟᱸᱜ᱾ ᱪᱮᱫᱟ ᱥᱮ ᱪᱮᱫᱟ ᱮᱠ ᱰᱮᱲ ᱢᱟᱹᱦᱱᱟᱹ ᱟᱨ ᱤᱱᱟᱹᱜ ᱠᱷᱚᱱ ᱫᱚ ᱡᱟᱹᱥᱛᱤ ᱫᱚ ᱵᱟᱝ ᱦᱟᱸᱜ᱾ ᱮ ᱱᱟᱦᱟᱜ ᱚᱲᱟᱜ ᱠᱚᱥᱮᱫ ᱜᱮ ᱱᱟᱦᱟᱜ ᱚᱱᱠᱟ ᱵᱤᱡᱽᱱᱮᱥ ᱞᱟᱭᱤᱱ ᱨᱮ ᱵᱚᱞᱮ ᱠᱟᱹᱢᱤ ᱦᱩᱭᱩᱜ ᱾ ᱠᱟᱱᱟ ᱟᱨ ᱯᱞᱟᱥ ᱨᱟᱡᱽ ᱢᱤᱥᱛᱨᱤ ᱪᱮᱫ ᱦᱩᱭ ᱟᱠᱟᱱᱟ᱾ ᱛᱚ ᱚᱱᱟᱜ ᱜᱮ ᱱᱟᱦᱟᱜ ᱠᱟᱹᱢᱤ ᱦᱩᱭᱩᱜ ᱠᱟᱱᱟ ᱱᱚᱣᱟ ᱱᱚᱠᱚᱞ ᱠᱚᱨᱮ ᱜᱮ᱾
ᱟᱫᱚ ᱜᱚᱝᱠᱮ ᱧᱮᱞ ᱵᱮᱱ ᱦᱮᱸ ᱡᱩᱫᱤ ᱚᱱᱟ ᱠᱚ ᱟᱵᱮᱱ ᱟᱹᱵ ᱞ ᱪᱮᱫ ᱴᱷᱤᱠ ᱜᱮᱭᱟ ᱢᱤᱫ ᱥᱚᱢᱚᱭ ᱪᱟᱞᱟᱜ ᱵᱮᱱ᱾ ᱦᱮᱸ ᱯᱩᱭᱥᱟᱹ ᱞᱟᱹᱠᱛᱤᱭᱟ ᱴᱷᱤᱠ ᱜᱮᱭᱟ ᱟᱫᱚ ᱮᱱᱛᱮ ᱦᱟᱱᱮ ᱯᱨᱟᱭᱜᱮ ᱟᱫᱚ ᱥᱚᱵᱽ ᱥᱚᱢᱚᱭ ᱵᱮᱱ ᱪᱟᱞᱼᱟ ᱵᱟᱡᱟᱨ ᱠᱟᱹᱢᱤ ᱜᱮᱵᱮᱱ ᱤᱭᱟᱹ᱾ ᱵᱟᱦᱨᱮ ᱠᱟᱹᱢᱤ ᱱᱤᱨᱵᱷᱚᱨ ᱚᱱᱠᱟ ᱞᱮᱠᱟᱟᱱ ᱵᱟᱝ ᱜᱟᱱᱚᱜᱼᱟ ᱢᱤᱫ ᱫᱷᱟᱣ ᱵᱮᱤᱱ ᱠᱟᱹᱢᱤ ᱟᱹᱜ ᱠᱟᱫᱟ ᱛᱮᱦᱮᱧᱚᱜ ᱯᱩᱭᱥᱟᱹ ᱠᱟᱜ ᱼᱟ ᱵᱮᱱ᱾ ᱛᱟᱯᱚᱨᱮ ᱡᱟᱦᱟᱱᱟᱜ ᱵᱤᱡᱱᱮᱥ ᱥᱴᱟᱨᱴ ᱵᱮ ᱥᱮ ᱪᱮᱫ ᱜᱚᱝᱠᱮ?
ᱦᱳᱭ ᱦᱳᱭ᱾
ᱟᱵᱚ ᱫᱚ ᱚᱱᱠᱟ ᱫᱚ ᱵᱟᱝ᱾ ᱦᱮᱸ ᱦᱮ ᱯᱩᱭᱥᱟᱹ ᱞᱟᱹᱠᱛᱤᱜ ᱠᱟᱱᱟ ᱪᱟᱞᱟᱣᱱᱟᱢ ᱟᱨᱚ ᱯᱚᱭᱥᱟᱹ ᱪᱟᱵᱟᱭᱮᱱ ᱛᱟᱢᱟ ᱟᱨᱚ ᱟᱨᱦᱚᱢ ᱪᱟᱞᱟᱣᱟᱱᱟ᱾ ᱚᱲᱟᱜ ᱮᱢ ᱦᱮᱡ ᱮᱱᱟ ᱯᱩᱭᱥᱟᱹ ᱦᱩᱭᱮᱱ ᱛᱟᱢᱟ ᱟᱨᱦᱚᱢ ᱦᱮᱡ ᱮᱱᱟ ᱟᱨ ᱚᱱᱟᱢ ᱡᱚᱢ ᱪᱟᱵᱟ ᱠᱟᱛᱮ ᱟᱨᱦᱚᱢ ᱪᱟᱞᱟᱣ ᱮᱱᱟ᱾ ᱚᱱᱠᱟ ᱞᱮᱠᱟ ᱵᱟᱝ ᱜᱟᱱᱚᱜ-ᱟ ᱱᱤᱡᱮ ᱠᱟᱛᱷᱟ ᱛᱮᱫ